ᱦᱮᱞᱳ
ᱦᱳᱭ ᱨᱚᱲ ᱠᱚ ᱱᱟᱯᱟᱭ ᱴᱷᱤᱠ ᱴᱷᱟᱠ ᱵᱮᱱ ᱟᱸᱡᱚᱢ ᱮᱜᱼᱟ ᱥᱮ?
ᱦᱳᱭ ᱟᱸᱡᱚᱢ ᱮᱫᱟ ᱞᱤᱧ ᱾
ᱦᱳᱭ ᱾ ᱪᱤ ᱵᱮᱱ ᱪᱤᱠᱟᱹᱭᱫᱟ ᱛᱟᱦᱟᱞᱮ
ᱪᱮᱫ ᱜᱮ ᱵᱟᱝ ᱫᱩᱲᱩᱵ ᱟᱠᱟᱱᱟ ᱞᱤᱧ ᱱᱤᱛᱚᱜ ᱫᱚ ᱾ ᱟᱨ ᱟᱵᱮᱱ ᱫᱚ ᱪᱮᱫ ᱵᱮᱱ ᱪᱤᱠᱟᱹᱭᱮᱫᱟ?
ᱦᱳᱭ ᱱᱤᱛᱚᱜ ᱢᱟ ᱫᱩᱲᱩᱵ ᱜᱮ ᱦᱟᱸᱜ ᱟᱹᱞᱤᱧ ᱦᱚᱸ ᱞᱤᱧ ᱫᱩᱲᱩᱵ ᱟᱠᱟᱱᱟ ᱦᱟᱸᱜ ᱾
ᱟᱪᱪᱷᱟ ᱟᱨ ᱡᱚᱢ ᱠᱮᱫᱟ ᱵᱤᱱ
ᱦᱳᱭ ᱡᱚᱢ ᱠᱮᱫᱟ ᱞᱤᱧ ᱮᱱᱟᱝ ᱧᱚᱜ ᱨᱮᱜᱮ ᱡᱚᱢ ᱦᱩᱭᱱᱟ
ᱩᱛᱩ ᱫᱚ ᱪᱮᱫ ᱯᱮ ᱩᱛᱩ ᱞᱮᱫᱼᱟ᱾
ᱩᱛᱩ ᱫᱚ ᱦᱟᱸᱜ ᱩᱫ ᱠᱚ ᱩᱛᱩ ᱦᱩᱭ ᱞᱮᱱᱟ ᱛᱮᱦᱮᱧ ᱫᱚ
ᱟᱪᱪᱷᱟ ᱟᱯᱮ ᱥᱮᱫ ᱫᱚ ᱩᱫ ᱠᱚ ᱡᱟᱱᱟᱢᱚᱜ ᱠᱟᱱ ᱜᱮᱭᱟ᱾
ᱦᱳ ᱩᱫ ᱠᱚ ᱡᱟᱱᱟᱢᱚᱜ ᱠᱟᱱ ᱜᱮᱭᱟ᱾
ᱟᱪᱪᱷᱟ ᱟᱪᱷᱟ ᱪᱮᱫ ᱩᱫ ᱯᱮ ᱩᱛᱩ ᱞᱮᱫᱼᱟ ᱛᱟᱦᱚᱞᱮ
ᱚᱱᱟ ᱧᱩᱛᱩᱢ ᱠᱚᱢᱟ ᱫᱚ ᱩᱱᱟᱹᱜ ᱴᱷᱤᱠ ᱴᱷᱟᱠ ᱫᱚᱦᱟᱜ ᱟᱹᱞᱤᱧ ᱫᱚ ᱵᱟᱹᱞᱤᱧ ᱵᱟᱲᱟᱭᱟ᱾ ᱱᱟᱠᱟᱢᱟᱨ ᱩᱫ ᱥᱮ ᱪᱮᱫ ᱠᱚ ᱞᱟᱹᱭᱟ ᱦᱳᱭᱱᱟ ᱩᱫ ᱜᱮ ᱦᱟᱸᱜ ᱞᱮ ᱩᱛᱩᱮᱭᱟ ᱟᱨᱠᱤ ᱦᱮᱸᱫᱮ ᱦᱮᱸᱫᱮ ᱜᱮ ᱟᱫᱚ ᱱᱟᱯᱟᱭ ᱴᱷᱤᱠ ᱟᱹᱞᱤᱧ ᱫᱚ ᱵᱟᱹᱞᱤᱧ ᱵᱟᱲᱟᱭᱟ ᱩᱛᱩ ᱞᱮᱠᱷᱟᱱ ᱜᱮ ᱟᱹᱞᱤᱧ ᱫᱚᱞᱤᱧ ᱡᱚᱢᱟ ᱡᱟᱦᱟᱱᱟᱜ ᱜᱮ
ᱟᱪᱪᱷᱟ ᱛᱟᱦᱚᱞᱮ ᱯᱩᱴᱠᱟᱹ ᱠᱚᱫᱚ ᱠᱚ ᱚᱢᱚᱱᱚᱜ ᱠᱟᱱ ᱜᱮᱭᱟ ᱛᱚ ᱟᱯᱮ ᱥᱮᱫ ᱫᱚ
ᱦᱳᱭ ᱦᱳᱭ ᱯᱩᱴᱠᱟᱹ ᱩᱫ ᱡᱚᱛᱚ ᱜᱮ ᱚᱢᱚᱱᱚᱜ ᱠᱟᱱᱟ ᱠᱚ
ᱟᱪᱪᱷᱟ
ᱦᱚᱰᱤᱧ ᱢᱟᱪᱷᱟ ᱢᱤᱫ ᱴᱮᱱ ᱵᱤᱨ ᱢᱮᱱᱟᱜ-ᱟ᱾
ᱟᱪᱪᱷᱟ ᱟᱫᱚᱞᱤᱧ ᱯᱷᱩᱴᱠᱟᱹ ᱠᱚᱫᱚ ᱯᱮ ᱟᱹᱜᱩ ᱵᱟᱲᱟ ᱞᱮᱫ ᱠᱚᱜᱮᱭᱟ ᱩᱛᱩ ᱞᱟᱹᱜᱤᱫ ᱛᱮ
ᱦᱳᱭ ᱦᱳᱭ ᱟᱹᱜᱩ ᱵᱤᱨ ᱠᱷᱚᱱ ᱜᱮ ᱦᱟᱞᱟᱝ ᱟᱹᱜᱩ ᱠᱤᱨᱤᱧ ᱵᱟᱡᱟᱨ ᱠᱷᱚᱡ ᱫᱚ ᱵᱟᱝ
ᱟᱪᱪᱷᱟ ᱟᱹᱰᱤ ᱱᱟᱯᱟᱭ
ᱦᱳᱭ ᱱᱟᱯᱟᱭ ᱜᱮ
ᱟᱞᱮ ᱥᱮᱝ ᱫᱚ ᱯᱩᱴᱠᱟᱹ ᱫᱚ ᱟᱣᱨᱤ ᱠᱚ ᱡᱟᱱᱟᱢᱚᱜᱼᱟ᱾
ᱚ ᱟᱹᱣᱨᱤ ᱠᱚ ᱡᱟᱱᱟᱢᱚᱜ-ᱟ ᱵᱟᱝ ᱟᱯᱮ ᱟᱯᱮ ᱥᱮᱫ ᱫᱚ ᱛᱟᱦᱚᱞᱮ ᱵᱤᱨ ᱠᱚᱫᱚ ᱡᱟᱹᱥᱛᱤ ᱜᱮ ᱢᱮᱱᱟᱜ ᱟᱠᱟᱫᱟ ᱥᱮ ᱪᱮᱫ
ᱵᱟᱝ ᱜᱮ ᱢᱟᱱᱮ ᱚᱱᱠᱟ ᱢᱟᱲᱟᱝ ᱵᱤᱨ ᱫᱚ ᱵᱟᱹᱱᱩᱜ ᱟᱠᱟᱜᱼᱟ ᱡᱟᱹᱥᱛᱤ ᱫᱚ
ᱚᱸ ᱟᱹᱞᱤᱧ ᱞᱟᱹᱭᱮᱜ ᱟᱹᱞᱤᱧ ᱯᱟᱞᱮᱜ ᱤᱭᱟᱹ ᱵᱤᱨ ᱠᱚᱫᱚ ᱢᱮᱱᱟᱜ ᱟᱠᱟᱫᱼᱟ ᱟᱯᱮᱫᱚ ᱵᱤᱨ ᱫᱤᱥᱚᱢ ᱠᱟᱱ ᱯᱮ ᱯᱟᱪᱮᱫ
ᱵᱤᱨ ᱫᱤᱥᱚᱢ ᱫᱚ ᱵᱤᱨ ᱫᱤᱥᱚᱢ ᱜᱮᱞᱮ ᱞᱟᱹᱭᱚᱜᱼᱟ ᱢᱮᱱᱠᱷᱟᱱ ᱢᱟᱱᱮ ᱩᱱᱟᱹᱜ ᱵᱚᱲᱚ ᱵᱚᱲᱚ ᱵᱤᱨ ᱫᱚ ᱵᱟᱹᱱᱩᱜ ᱟᱠᱟᱜ-ᱟ ᱞᱟᱹᱠᱛᱤᱭᱟᱱ ᱡᱤᱱᱤᱥ ᱧᱟᱢᱚᱜ ᱞᱮᱠᱟ ᱫᱚ ᱢᱮᱱᱟᱜ ᱟᱠᱟᱜᱼᱟ᱾
ᱚ ᱟᱨ ᱛᱟᱦᱚᱞᱮ ᱡᱤᱵᱽ ᱡᱤᱭᱟᱹᱞᱤ ᱠᱚᱫᱚ ᱢᱮᱱᱟᱜ ᱟᱠᱟᱫ ᱠᱚᱣᱟ ᱥᱮ ᱵᱟᱝ ᱟᱯᱮ ᱵᱤᱨ ᱠᱚᱨᱮ ᱫᱚ
ᱵᱟᱝ ᱜᱮ ᱚᱱᱠᱟ ᱫᱚ ᱵᱟᱹᱱᱩᱜ ᱠᱟᱜ ᱠᱚᱣᱟ ᱵᱚᱛᱚᱨᱟᱱ ᱡᱤᱵᱽ ᱡᱤᱭᱟᱹᱞᱤ ᱫᱚ
ᱪᱮᱬᱮ ᱪᱩᱯᱲᱩᱡ ᱠᱚ
ᱦᱳᱭ ᱦᱳᱭ ᱩᱱᱠᱩ ᱜᱮ ᱢᱮᱱᱟᱜ ᱟᱠᱟᱫ ᱠᱚᱣᱟ᱾
ᱚ ᱟᱞᱮ ᱛᱟᱦᱚᱞᱮ ᱢᱟᱨᱟᱜ ᱪᱮᱬᱮ ᱫᱚ ᱢᱮᱱᱟᱜ ᱟᱠᱟᱫ ᱠᱚᱣᱟ ᱥᱮ ᱵᱟᱝ
ᱢᱟᱨᱟᱜ ᱪᱮᱬᱮ ᱫᱚ ᱵᱟᱹᱱᱩᱜ ᱟᱠᱟᱫ ᱠᱚᱣᱟ ᱵᱤᱨ ᱨᱮᱫᱚ
ᱚ ᱟᱯᱮ ᱵᱤᱨ ᱫᱚ ᱟᱞᱮ ᱥᱮᱱ ᱦᱚᱸ ᱚᱱᱠᱟ ᱦᱩᱰᱤᱧ ᱢᱟᱪᱷᱟ ᱵᱤᱨ ᱜᱮ ᱢᱮᱱᱟᱜ ᱟᱠᱟᱫᱟ ᱦᱟᱸᱜ ᱟᱨ ᱚᱲᱟᱜ ᱠᱚᱨᱮ ᱠᱷᱚᱱ ᱫᱚ ᱟᱭᱢᱟ ᱥᱟᱹᱜᱤᱧ ᱜᱮᱭᱟ
ᱟᱪᱪᱷᱟ
ᱮᱭᱟᱭ ᱠᱤᱞᱳ ᱢᱤᱴᱟᱨ ᱜᱟᱱ ᱦᱩᱭ ᱜᱚᱫᱚᱜᱼᱟ ᱦᱟᱸᱜ ᱟᱫᱚ ᱚᱱᱟ ᱠᱚᱨᱮ ᱠᱷᱚᱱ ᱜᱮ ᱦᱟᱸᱜ ᱱᱚᱣᱟ ᱡᱟᱦᱟ ᱰᱩᱞᱩᱝ ᱜᱟᱹᱰᱤ ᱛᱮ ᱥᱮᱱ ᱠᱟᱛᱮᱜ ᱦᱟᱸᱜ ᱠᱚ ᱦᱟᱞᱟ ᱟᱹᱜᱩ ᱠᱚᱛᱟ ᱞᱮᱭᱟ
ᱟᱪᱪᱷᱟ
ᱦᱳᱭ
ᱟᱪᱪᱷᱟ ᱛᱟᱦᱚᱞᱮ ᱛᱮᱦᱤᱧ ᱫᱚ ᱠᱟᱹᱴᱤᱡ ᱠᱟᱨᱟᱢ ᱯᱚᱨᱚᱵ ᱤᱫᱤ ᱠᱟᱛᱮᱜ ᱞᱟᱝ ᱜᱟᱞᱢᱟᱨᱟᱣᱟ
ᱦᱳᱭ ᱦᱳᱭ ᱦᱳᱭ ᱠᱟᱨᱟᱢ ᱯᱚᱨᱚᱵ ᱤᱫᱤ ᱠᱟᱛᱮ ᱞᱟᱝ ᱜᱟᱯᱟᱞᱢᱟᱨᱟ-ᱟ ᱠᱟᱨᱟᱢ ᱢᱟ ᱟᱵᱚ ᱵᱚᱱ ᱟᱹᱰᱤ ᱡᱟᱠ ᱡᱚᱢᱚ ᱠᱟᱛᱮ ᱜᱮ ᱥᱮ ᱚᱠᱟ ᱠᱚ ᱴᱚᱴᱷᱟ ᱠᱚᱨᱮ ᱫᱚᱠᱚ ᱢᱟᱱᱟᱣᱮᱫᱼᱟ ᱥᱮ ᱟᱞᱮ ᱦᱚᱸᱞᱮ ᱢᱟᱱᱟᱣᱮᱫᱼᱟ ᱟᱯᱮᱜ ᱜᱮ ᱢᱟᱱᱟᱣᱟ ᱥᱮ ᱵᱟᱝ ᱯᱮ ᱢᱟᱱᱟᱣᱟ
ᱟᱞᱮ ᱫᱚᱞᱮ ᱢᱟᱱᱟᱣ ᱜᱮᱭᱟ ᱠᱟᱨᱟᱢ ᱫᱚ ᱟᱫᱚ ᱟᱯᱮ ᱥᱮᱫ ᱫᱚ ᱚᱠᱟ ᱞᱮᱠᱟ ᱠᱚ ᱢᱟᱱᱟᱣ ᱜᱮᱭᱟ ᱚᱱᱮ ᱢᱚᱬᱮ ᱢᱟᱦᱟ ᱥᱮ ᱯᱮ ᱢᱟᱦᱟ ᱨᱮ
ᱟᱫᱚ ᱚᱱᱟ ᱫᱚ ᱦᱟᱸᱜ ᱮᱻ ᱪᱮᱫ ᱞᱮᱠᱟ ᱟᱨᱠᱤ ᱡᱟᱦᱟ ᱠᱟᱨᱟᱢ ᱠᱚ ᱦᱟᱹᱨ ᱫᱚ ᱟᱫᱚ ᱱᱚᱣᱟ ᱫᱚ ᱦᱟᱸᱜ ᱠᱟᱨᱟᱢ ᱦᱟᱹᱨ ᱠᱟᱛᱮᱫ ᱮᱸ ᱱᱚᱣᱟ ᱮᱭᱟᱭ ᱫᱤᱱ ᱨᱮᱦᱚᱸ ᱟᱨ ᱢᱚᱬᱮ ᱫᱤᱱ ᱨᱮᱦᱚᱸ ᱟᱨ ᱯᱮ ᱫᱤᱱ ᱨᱮᱦᱚᱸ ᱠᱚ ᱠᱚᱨᱟᱣ ᱜᱮᱭᱟ ᱦᱟᱸᱜ ᱚᱝᱠᱟᱱᱟᱜ ᱠᱟᱛᱷᱟ᱾
ᱟᱪᱪᱷᱟ ᱛᱟᱦᱞᱮ᱾ ᱟᱞᱮ ᱥᱮᱜ ᱦᱚᱸ ᱚᱝᱠᱟ ᱜᱮ ᱢᱚᱬᱮ ᱢᱟᱦᱟ ᱨᱮᱱᱟᱜ ᱠᱚ ᱠᱚᱨᱟᱣ ᱜᱮᱭᱟ ᱠᱚ?
ᱚ ᱟᱪᱪᱷᱟ, ᱟᱪᱪᱷᱟ ᱟᱹᱞᱤᱧ ᱢᱤᱫᱴᱮᱱ ᱠᱩᱠᱞᱤ ᱦᱟᱸᱜ ᱞᱤᱧ ᱫᱚᱦᱚᱭᱮᱜᱼᱟ? ᱦᱮᱸ ᱡᱮ, ᱱᱚᱝᱠᱟ ᱠᱩᱠᱞᱤ ᱫᱚ ᱦᱩᱭᱩᱜ ᱠᱟᱱᱟ, ᱠᱟᱨᱟᱢ ᱢᱟᱦᱟᱜ ᱢᱮᱱ ᱜᱟᱱᱚᱜᱼᱟ ᱛᱤᱨᱞᱟᱹ ᱦᱚᱯᱚᱱ ᱠᱚᱜᱮ ᱦᱟᱸᱜ ᱠᱚ ᱦᱟᱹᱨ ᱵᱟᱲᱟᱭᱟ ᱠᱚ ᱟᱨᱠᱤ ᱦᱳᱭ ᱥᱮ ᱡᱟᱦᱟ ᱡᱟᱣᱟ ᱠᱟᱨᱟᱢ ᱥᱮ ᱟᱹᱛᱩ ᱨᱮᱱᱟᱜ ᱠᱟᱨᱟᱢ ᱛᱟᱦᱚᱞᱮ ᱱᱚᱜᱼᱚ ᱱᱟ ᱛᱤᱨᱞᱟᱹ ᱦᱚᱯᱚᱱ ᱦᱟᱹᱨ ᱵᱟᱲᱟ ᱠᱟᱛᱮ ᱡᱟᱦᱟᱸ ᱠᱟᱨᱟᱢ ᱨᱮᱱᱟᱜ ᱱᱤᱭᱚᱢ ᱱᱮᱢᱟᱪᱟᱨ ᱠᱚ ᱟᱫᱚ ᱟᱹᱵᱤᱱ ᱦᱚᱸ ᱛᱤᱨᱞᱟᱹ ᱦᱚᱯᱚᱱ ᱠᱟᱱ ᱜᱮᱭᱟᱵᱤᱱ ᱦᱟᱸᱜ ᱚᱱᱟ ᱞᱟᱹᱭ ᱛᱮ ᱠᱟᱹᱴᱤᱡ ᱱᱤᱭᱟᱢ ᱱᱮᱢᱟ ᱪᱟᱨ ᱠᱟᱹᱴᱤᱡ ᱵᱮᱱ ᱞᱟᱹᱭ ᱞᱮᱠᱷᱟᱱ ᱫᱚ ᱟᱹᱰᱤ ᱡᱩᱛᱼᱼ ᱠᱚᱣᱟ ᱟᱨᱠᱤ᱾
ᱟᱪᱪᱷᱟ ᱟᱪᱪᱷᱟ ᱟᱹᱞᱤᱧ ᱡᱚᱛᱚ ᱴᱟ ᱞᱤᱧ ᱵᱟᱲᱟᱭᱟ ᱚᱱᱟ ᱫᱚ ᱢᱟᱱᱮᱼᱼ ᱠᱟᱨᱟᱢ ᱦᱟᱹᱨ ᱛᱟᱭᱚᱢ ᱫᱚ, ᱮᱸ ᱱᱤᱭᱚᱢ ᱫᱚ ᱟᱢᱫᱟᱜ ᱠᱳᱡ ᱢᱮᱱᱟᱜ ᱟᱠᱟᱜ-ᱟ᱾ ᱡᱮᱞᱮᱠᱟ ᱱᱤᱭᱟᱢ ᱫᱚ, ᱢᱟᱱᱮ ᱵᱤᱱᱟᱹ ᱥᱟᱵᱚᱱ ᱠᱟᱛᱮᱜ ᱛᱳᱯᱳ ᱦᱳᱭᱳᱜᱼᱟ᱾
ᱦᱳᱭ - ᱦᱳᱭ᱾
ᱛᱳᱯᱳᱜ ᱚᱠᱛᱚ ᱚᱱᱮ ᱩᱵ ᱡᱚᱠᱷᱚᱱ ᱟᱲᱟᱜᱟᱢ ᱛᱚ ᱡᱤᱭᱚᱢ ᱯᱟᱜ ᱵᱚᱞᱮ ᱢᱤᱫᱴᱟᱝ ᱠᱟᱛᱷᱟ ᱦᱮᱱᱟᱜ-ᱟ, ᱚᱱᱟ ᱡᱤᱭᱚᱢ ᱯᱟᱜ ᱵᱟᱝ ᱜᱟᱱᱚᱜ-ᱟ ᱚᱱᱠᱟᱱ᱾
ᱦᱳᱭ - ᱦᱳᱭ - ᱦᱳᱭ᱾
ᱟᱨ, ‌ᱟᱨ ᱢᱟᱱᱮ ᱥᱩᱫ ᱦᱚᱸ ᱚᱱᱠᱟ ᱟᱭᱳ ᱦᱚᱲ ᱞᱮᱠᱟ ᱥᱩᱫ ᱫᱚ ᱵᱟᱝ ᱜᱟᱱᱚᱜ ᱩᱵ ᱠᱚᱫᱚ ᱚᱱᱟ ᱫᱚ ᱛᱩᱠᱟᱹ ᱥᱩᱫ ᱠᱚᱨᱟᱣ ᱞᱟᱜᱟᱜᱼᱟ᱾
ᱦᱳᱭ ᱦᱳᱭ᱾
ᱟᱨ ᱚᱱᱠᱟ ᱚᱲᱟᱜ ᱨᱮ ᱦᱮᱡ ᱠᱟᱛᱮᱫ ᱱᱤᱭᱚᱢ ᱡᱟᱦᱟᱸ ᱢᱮᱱᱟᱜ ᱟᱠᱟᱜ ᱚᱱᱟ ᱫᱚ ᱚᱱᱟ ᱫᱚ ᱦᱳᱭᱳᱜ ᱠᱟᱱᱟ, ᱢᱟᱱᱮ ᱵᱤᱱᱟᱹ ᱵᱩᱞᱩᱝ ᱟᱛᱮᱜ ᱫᱟᱜ ᱢᱟᱲᱤ ᱠᱚ ᱡᱚᱢ ᱞᱟᱜᱟᱜᱼᱟ,
ᱦᱳᱭ ᱦᱳᱭ᱾
ᱟᱨ ᱥᱮᱸᱜᱮᱞ ᱥᱩᱨ ᱪᱟᱞᱟᱜ ᱵᱟᱝ ᱜᱟᱱᱚᱜᱼᱟ, ᱟᱨ ᱠᱩᱲᱪᱩᱝ ᱠᱟᱛᱮᱜ ᱡᱟᱹᱯᱤᱫ ᱵᱟᱝ ᱜᱟᱱᱚᱜᱼᱟ᱾
ᱦᱳᱭ ᱢᱟᱱᱮ ᱥᱚᱡᱮ ᱛᱮ ᱜᱮ ᱡᱟᱯᱤᱛ ᱦᱳᱭᱳᱜ ᱵᱟ?
ᱦᱳᱭ, ᱟᱨ ᱫᱩᱲᱩᱵ ᱠᱚᱦᱚᱸ ᱚᱱᱮ ᱛᱤ, ᱫᱩᱲᱩᱵ ᱛᱤᱸᱜᱩ ᱨᱮ ᱟᱭᱢᱟ ᱜᱟᱱ ᱱᱤᱭᱚᱢ ᱢᱮᱱᱟᱜ ᱟᱠᱟᱜ-ᱟ᱾ ᱡᱮᱞᱮᱠᱟ ᱯᱟᱨᱠᱚᱢ ᱨᱮᱦᱚᱸ ᱫᱩᱲᱩᱵ ᱵᱟᱝ ᱜᱟᱱᱚᱜᱼᱟ, ᱢᱟᱹᱪᱷᱤ ᱨᱮ ᱫᱩᱲᱩᱵ ᱵᱟᱝ ᱜᱟᱱᱚᱜᱼᱟ᱾
ᱦᱳᱭ - ᱦᱳᱭ ᱟᱨ ᱛᱟᱦᱞᱮ ᱫᱩᱲᱩᱵ ᱫᱚ ᱚᱠᱟ ᱠᱚᱨᱮ ᱜᱟᱱᱚᱜ
ᱫᱩᱲᱩᱵ ᱫᱚ ᱚᱛ ᱠᱚᱨᱮ ᱜᱮ ᱜᱟᱱᱚᱜᱼᱟ᱾
ᱦᱚ᱾ ᱚᱛ ᱠᱚᱨᱮ ᱫᱩᱲᱩᱵ ᱠᱟᱱᱟ, ᱛᱤᱡᱞᱩ ᱠᱟᱛᱮ ᱠᱚ ᱫᱩᱲᱩᱵ-ᱟ ᱵᱟᱝ?
ᱦᱳᱭ ᱦᱳᱭ, ᱟᱨ ᱢᱤᱫᱴᱟᱝ ᱢᱩᱞ ᱠᱟᱛᱷᱟ ᱫᱚ ᱦᱳᱭᱳᱜ ᱠᱟᱱᱟ, ᱜᱟᱛᱩᱨ ᱵᱟᱝ ᱜᱟᱱᱚᱜᱼᱟ ᱮᱢᱱᱤ ᱛᱮ, ᱢᱟᱱᱮ ᱠᱟᱰᱮᱡ ᱛᱮᱠᱚ ᱜᱟᱫᱩᱨᱚᱜ ᱜᱮᱭᱟ᱾
ᱚ ᱦᱚ, ᱛᱟᱦᱞᱮ ᱱᱤᱭᱟᱹᱢ ᱱᱮᱢᱟᱪᱟᱨ ᱢᱟ ᱟᱢᱫᱟ ᱚᱠᱚᱡ ᱜᱮ ᱟᱨ ᱚᱱᱮ ᱡᱚᱢ ᱟᱨ ᱛᱟᱦᱞᱮ ᱠᱟᱛᱷᱟ ᱫᱚ ᱦᱩᱭᱩᱜ ᱠᱟᱱᱟ ᱱᱚᱝᱠᱟ ᱥᱚᱵᱡᱤ ᱠᱚᱫᱚ ᱡᱷᱚᱛᱚ ᱡᱷᱚᱛᱚ ᱥᱚᱵᱡᱤ ᱜᱮ ᱡᱚᱢ ᱜᱟᱱᱚᱜᱼᱟ, ᱫᱚ ᱥᱮ ᱚᱠᱟ ᱞᱮᱠᱟᱱᱟᱜ ᱥᱚᱵᱡᱤ ᱠᱚ ᱡᱚᱢ ᱜᱟᱱᱚᱜᱼᱟ?
ᱵᱟᱝᱜᱮ, ᱥᱚᱵᱡᱤ ᱫᱚ ᱪᱮᱫ ᱜᱮ ᱡᱚᱢ ᱵᱟᱝ ᱜᱟᱱᱚᱜᱼᱟ ᱾ᱟᱫᱚ ᱟᱭᱢᱟ ᱴᱚᱴᱷᱟᱨᱮ ᱟᱭᱢᱟ ᱞᱮᱠᱟ ᱱᱤᱭᱚᱢ ᱢᱮᱱᱟᱜ ᱟᱠᱟᱜ-ᱟ ᱢᱟᱱᱮ ᱠᱤᱪᱷᱩ-ᱠᱤᱪᱷᱩ ᱡᱟᱭᱜᱟᱨᱮ ᱫᱚ ᱚᱱᱠᱟ ᱥᱚᱵᱡᱤ ᱠᱚᱫᱚ ᱠᱚ ᱡᱚᱢ ᱜᱮᱭᱟ ᱢᱮᱱᱠᱷᱟᱱ ᱥᱟᱥᱟᱝ ᱡᱤᱨᱟᱹ ᱵᱩᱞᱩᱝ ᱠᱚ ᱵᱟᱝ ᱠᱚ ᱡᱚᱢ ᱜᱮᱭᱟ, ᱠᱤᱱᱛᱩ ᱟᱞᱮ ᱥᱮᱫ ᱫᱚ ᱛᱚ ᱥᱩᱫᱩ ᱫᱟᱜᱢᱟᱹᱲᱤ ᱜᱮᱠᱚ ᱧᱩᱭ ᱜᱮᱭᱟ ᱠᱚ ᱵᱩᱞᱩᱝ ᱟᱨ ᱫᱟᱜ ᱢᱟᱰᱤ, ᱢᱟᱱᱮ ᱵᱩᱞᱩᱝ ᱦᱚᱸ ᱚᱱᱟ ᱢᱟᱱᱮ ᱵᱩᱞᱩᱝ ᱦᱚᱸ ᱵᱟᱝᱠᱚ ᱡᱚᱢ ᱜᱮᱭᱟ ᱵᱟᱝᱜᱮ, ᱟᱫᱚ ᱡᱟᱦᱟᱸᱭ ᱜᱮ ᱮᱠᱟᱞᱜᱮ ᱵᱟᱝᱠᱚ ᱡᱚᱢ ᱫᱟᱲᱮᱭᱟᱜᱼᱟ, ᱩᱱᱠᱩ ᱫᱚ ᱨᱟᱱ ᱞᱮᱠᱟ ᱮᱢ ᱠᱟᱛᱮᱜ ᱠᱟᱹᱴᱤᱡ ᱠᱚ ᱡᱚᱢᱟ᱾
ᱦᱳᱭ ᱢᱟᱱᱮ ᱢᱟᱱᱮ ᱩᱱᱤ ᱫᱚ ᱵᱟᱝᱠᱚ ᱞᱟᱹᱭᱟ ᱡᱮ ᱱᱚᱣᱟ ᱨᱮᱫᱚᱞᱮ ᱵᱩᱞᱩᱝ ᱟᱠᱟᱜᱼᱟ ᱪᱮᱫ ᱞᱮᱠᱟ ᱱᱚᱝᱠᱟ ᱚ ᱟᱨ ᱛᱟᱦᱚᱞᱮ ᱱᱚᱝᱠᱟ ᱡᱮ ᱱᱚᱝᱠᱟ ᱵᱤᱱ ᱞᱟᱹᱭ ᱠᱮᱭᱟ ᱢᱟᱱᱮ ᱧᱮᱞ ᱜᱟᱱᱚᱜ ᱠᱟᱱᱟ ᱢᱟᱱᱮ ᱫᱚᱢᱮ ᱦᱟᱸᱜ ᱱᱤᱭᱚᱢ ᱱᱤᱢᱟᱪᱟᱨ ᱢᱟ ᱢᱮᱱᱟᱜ ᱟᱠᱟᱫ ᱜᱮᱭᱟ ᱦᱟᱸᱜ ᱦᱳᱭᱥᱮ ᱛᱟᱦᱚᱞᱮ ᱱᱚᱝᱠᱟ ᱠᱚ ᱱᱤᱭᱚᱢ ᱱᱮᱢᱟᱪᱟᱨ ᱛᱟᱞᱟᱨᱮ ᱦᱟᱹᱨ ᱠᱟᱛᱮᱜ ᱦᱚᱸ ᱟᱹᱰᱤ ᱨᱟᱹᱥᱠᱟᱹ ᱜᱮ ᱵᱩᱡᱷᱟᱹᱜᱼᱟ ᱦᱮᱸ ᱥᱮ ᱵᱟᱝ
ᱟᱹᱰᱤ ᱨᱟᱹᱥᱠᱟᱹ ᱵᱩᱡᱷᱟᱹᱜ ᱟ ᱦᱚᱭ
ᱦᱳᱭ ᱚᱱᱟᱜᱮ ᱦᱟᱸᱜ ᱞᱤᱧ ᱞᱟᱹᱭᱮᱫᱼᱟ ᱛᱟᱦᱚᱞᱮ ᱟᱨ ᱡᱟᱦᱟᱸ ᱦᱟᱸᱜ ᱢᱩᱪᱟᱹᱫ ᱫᱤᱱ ᱦᱤᱞᱳᱜ ᱮ ᱮᱱᱦᱤᱞᱳᱜ ᱫᱚ ᱪᱮᱫ ᱠᱚᱠᱚᱯᱮ ᱠᱟᱹᱢᱤ ᱦᱚᱨᱟᱭᱟ ᱟᱨᱠᱤ
ᱢᱩᱪᱟᱹᱫ ᱫᱤᱱ ᱦᱤᱞᱳᱜ ᱫᱚ ᱢᱟᱱᱮ ᱚᱝᱠᱟ ᱢᱟᱱᱮ ᱵᱮᱥᱤ ᱠᱟ ᱚᱝᱠᱟ ᱠᱟᱹᱢᱤ ᱫᱚ ᱵᱟᱝ ᱦᱳᱭᱳᱜ ᱜᱮᱭᱟ, ᱢᱟᱱᱮ ᱵᱤᱫ ᱦᱤᱞᱳᱜ ᱜᱮ ᱡᱟ ᱠᱟᱹᱢᱤ ᱫᱚ᱾ ᱵᱤᱜ ᱦᱤᱞᱳᱜ ᱢᱟᱱᱮ ᱠᱟᱨᱢᱟᱴᱤ ᱠᱚ ᱡᱟᱦᱟᱸᱭ ᱢᱟᱱᱮ ᱡᱟᱦᱟᱸᱭ ᱠᱟᱨᱟᱢ ᱠᱚ ᱦᱚᱨ ᱠᱟᱜᱼᱟ
ᱦᱳᱭ ᱦᱳᱭ ᱦᱳᱭ
ᱩᱱᱠᱩ ᱫᱚ ᱵᱟᱦᱟ ᱥᱤᱜ ᱠᱚ ᱪᱟᱞᱟᱜᱼᱟ ᱟᱨ ᱚᱱᱛᱮ ᱛᱚᱨᱟᱜᱮ ᱢᱟᱱᱮ ᱥᱟᱨᱡᱚᱢ ᱠᱟᱴ ᱵᱟᱠᱷᱟᱱ ᱮᱫᱮᱞ ᱠᱟᱴ ᱠᱚ ᱟᱹᱜᱩ ᱛᱚᱨᱟᱭᱟ ᱟᱨ ᱚᱱᱟ ᱵᱤᱫ ᱦᱤᱞᱳᱜ ᱢᱟᱱᱮ ᱚᱱᱟ ᱛᱷᱟᱱ ᱨᱮᱠᱚ ᱵᱤᱫ ᱜᱮᱭᱟ ᱢᱟᱡᱷᱤ ᱛᱷᱟᱱ ᱥᱩᱨ ᱨᱮ
ᱦᱳᱭ ᱦᱳᱭ
ᱛᱟᱯᱚᱨᱮ ᱚᱱᱟ ᱵᱤᱫ ᱠᱟᱛᱮᱜ ᱢᱟᱱᱮ ᱚᱸᱰᱮ ᱡᱟᱣᱟ ᱠᱚ ᱩᱰᱩᱠᱟᱠᱚ ᱟᱨ ᱮᱱᱦᱤᱞᱚᱜ ᱫᱚ ᱡᱟ ᱧᱤᱫᱟᱹ ᱵᱤᱱᱛᱤ ᱦᱩᱭᱩᱜ ᱜᱮᱭᱟ ᱟᱹᱛᱩ ᱦᱚᱲ ᱢᱤᱞᱮ
ᱟᱪᱪᱷᱟ ᱵᱤᱱᱛᱤ ᱫᱚ ᱪᱮᱫ ᱵᱤᱱᱛᱤ ᱦᱩᱭᱩᱜ ᱜᱮᱭᱟ
ᱢᱟᱱᱮ ᱵᱤᱱᱛᱤ ᱫᱚ ᱠᱟᱨᱟᱢ ᱵᱤᱱᱛᱤ ᱢᱟᱱᱮ ᱪᱮᱜ ᱠᱟᱧ ᱞᱟᱭᱟ ᱢᱟᱱᱮ ᱢᱟᱱᱮ ᱱᱚᱣᱟ ᱠᱟᱨᱟᱢ ᱪᱮᱜᱠᱟ ᱠᱟᱛᱮᱜ ᱦᱩᱭ ᱢᱟᱱᱮ ᱯᱳᱭᱞᱳ ᱠᱚ ᱧᱟᱢ ᱞᱮᱜᱼᱟ ᱪᱮᱫᱟᱜ ᱠᱚ ᱢᱟᱱᱟᱣᱟ ᱚᱱᱟ ᱠᱚ ᱱᱤᱭᱟᱹ ᱠᱚ ᱜᱟᱞᱢᱟᱨᱟᱣ ᱜᱮᱭᱟ ᱚᱱᱮ ᱡᱟ ᱧᱤᱫᱟᱹ ᱵᱮᱸᱜᱮᱫ ᱠᱟᱛᱮᱫ ᱮᱱᱦᱤᱞᱳᱜ ᱫᱚ
ᱦᱳᱭ ᱟ ᱛᱟᱦᱵᱤᱱ ᱟᱸᱡᱚᱢ ᱵᱟᱲᱟ ᱣᱟᱠᱟᱫ ᱜᱮᱭᱟ ᱟᱵᱤᱱ ᱫᱚ ᱚᱠᱟᱨᱟᱢ ᱵᱤᱱᱛᱤ ᱫᱚ
ᱟᱸᱡᱚᱢ ᱫᱚᱞᱤᱧ ᱟᱸᱡᱚᱢ ᱠᱟᱜ ᱜᱮᱭᱟ ᱢᱮᱱᱠᱷᱟᱡ ᱩᱱᱟᱹᱜ ᱫᱚ ᱫᱤᱥᱟᱹ ᱵᱟᱹᱱᱩᱜ ᱠᱟᱜ ᱛᱟᱹᱞᱤᱧᱟ ᱟᱰᱤ ᱫᱤᱱ ᱦᱟᱹᱨ ᱞᱮᱜᱼᱟ ᱛᱚ ᱟᱫᱚ ᱵᱟᱝᱞᱤᱧ ᱦᱟᱹᱨ ᱵᱟᱲᱟ ᱣᱟᱠᱟᱜ ᱟᱫᱚ
ᱚ ᱟᱵᱤᱱ ᱦᱚᱸ ᱛᱟᱦᱚᱞᱮ ᱵᱤᱱ ᱦᱟᱹᱨ ᱵᱟᱲᱟ ᱣᱟᱠᱟᱫ ᱜᱮᱭᱟ ᱵᱟᱝ
ᱦᱳᱭ
ᱦᱳᱭ ᱟ ᱛᱟᱦᱚᱞᱮ ᱟᱹᱰᱤ ᱟᱸᱴ ᱨᱟᱹᱥᱠᱟᱹ ᱵᱩᱡᱩᱜᱼᱟ ᱦᱟᱸᱜ ᱯᱟᱞᱮ
ᱦᱳᱭ ᱨᱟᱹᱥᱠᱟᱹ ᱫᱚ ᱟᱹᱰᱤ ᱢᱚᱸᱡᱽ ᱜᱮ ᱵᱩᱡᱷᱟᱹᱜ
ᱦᱮᱸ ᱚᱱᱟ ᱚᱱᱟ ᱨᱟᱹᱥᱠᱟᱹ ᱢᱟ ᱦᱟᱸᱜ ᱛᱤᱨᱞᱟᱹ ᱦᱚᱯᱚᱱ ᱜᱮ ᱦᱟᱸᱜ ᱱᱟᱯᱟᱭ ᱴᱷᱤᱠ ᱫᱚᱠᱚ ᱵᱩᱡ
ᱦᱳᱭ ᱦᱮᱸ
ᱟᱪᱪᱷᱟ ᱛᱟᱦᱞᱮ ᱟᱵᱮᱱ ᱫᱚ ᱠᱟᱨᱟᱢ ᱠᱚᱫᱚ ᱵᱮᱱ ᱫᱚᱱ ᱵᱟᱲᱟ ᱠᱟᱜᱼᱟ ᱥᱮ ᱵᱟᱝ
ᱦᱳᱭ ᱠᱟᱨᱟᱢ ᱠᱚᱫᱚ ᱦᱟᱸᱜ ᱞᱤᱧ ᱫᱚᱱ ᱵᱟᱲᱟ ᱟᱠᱟᱫ ᱜᱮᱭᱟ
ᱟᱪᱪᱷᱟ ᱮᱴᱟᱜ ᱟᱛᱩ ᱠᱚᱨᱮ ᱦᱚᱸᱵᱮᱱ ᱪᱟᱞᱟᱣ ᱟᱠᱟᱱ ᱜᱮᱭᱟ ᱥᱮ ᱢᱟᱱᱮ ᱟᱛᱩ ᱨᱮᱜᱮ ᱵᱮᱱ ᱫᱚᱱ ᱠᱟᱜ-ᱟ᱾
ᱦᱳᱭ ᱟᱛᱩ ᱨᱮᱦᱚᱸ ᱞᱤᱧ ᱫᱚᱱᱜᱟ ᱟᱨ ᱟᱹᱞᱤᱧ ᱢᱟ ᱦᱟᱸᱜ ᱢᱟᱱᱮ ᱨᱩᱥᱤᱠᱟᱹ ᱧᱚᱜ ᱦᱚᱲ ᱠᱟᱱ ᱜᱮᱭᱟᱞᱤᱧ ᱦᱟᱸᱜ ᱟᱹᱞᱤᱧ ᱡᱚᱦᱟᱨᱟᱭ᱾ᱡᱩᱫᱤ ᱟᱛᱳ ᱨᱮᱱ ᱦᱚᱲ ᱠᱚ ᱪᱟᱞᱟᱜ ᱠᱷᱟᱱ ᱫᱚ ᱦᱟᱸᱜ ᱢᱟᱱᱮ ᱪᱟᱞᱟᱜ ᱜᱮᱭᱟᱞᱮ
ᱟᱪᱪᱷᱟ᱾ ᱟᱹᱰᱤ ᱱᱟᱯᱟᱭ
ᱦᱮᱸ ᱟᱨ ᱟᱞᱮ ᱟᱹᱛᱩ ᱨᱮᱦᱚᱸ ᱦᱩᱭᱩᱜ ᱜᱮᱭᱟ ᱦᱟᱸᱜ ᱠᱟᱨᱟᱢ ᱫᱚ ᱚᱱᱠᱟ ᱟᱹᱵᱤᱱ ᱵᱤᱱ ᱞᱟᱹᱭ ᱠᱮᱫ ᱞᱮᱠᱟ ᱟᱫᱚ ᱱᱤᱭᱚᱢ ᱱᱮᱢᱟᱪᱟᱨ ᱠᱚᱫᱚ ᱦᱟᱸᱜ ᱵᱟᱹᱞᱤᱧ ᱵᱟᱲᱟᱭ ᱛᱮᱫ ᱫᱚ ᱞᱤᱧ ᱡᱚᱝᱱᱟ ᱡᱮᱦᱮᱛᱩ ᱚᱱᱟ ᱫᱚ ᱛᱤᱨᱞᱟᱹ ᱦᱚᱯᱚᱱᱟᱜ ᱠᱟᱱᱟ ᱥᱮ
ᱦᱟᱭᱛᱚ᱾ᱛᱟᱦᱚᱞᱮ ᱫᱚᱱ ᱚᱠᱛᱚ ᱧᱮᱞ ᱧᱟᱢᱚᱜᱼᱟ ᱡᱮ ᱟᱹᱰᱤ ᱟᱹᱰᱤ ᱟᱹᱰᱤ ᱥᱚᱢᱚᱭ ᱱᱚᱝᱠᱟ ᱟᱸᱡᱚᱢᱚᱜᱼᱟ ᱡᱮ ᱟᱹᱰᱤ ᱨᱚᱠᱚᱢ ᱢᱟᱱᱮ ᱤᱥᱟᱹᱨᱟ ᱛᱮᱠᱚ ᱮᱱᱮᱡ ᱜᱮᱭᱟ᱾ ᱚᱱᱮ ᱪᱮᱫᱠᱟ ᱢᱟᱱᱮ ᱫᱟᱜ ᱫᱩᱞᱟᱭ ᱠᱟᱱᱟᱭ ᱩᱱᱤ ᱧᱩᱭᱫᱟᱭ ᱚᱱᱠᱟ ᱟᱹᱰᱤ ᱨᱚᱠᱚᱢ ᱤᱥᱟᱹᱨᱟ
ᱦᱳᱭ ᱦᱳᱭ ᱡᱟᱦᱟᱸ ᱫᱚ ᱚᱱᱟ ᱫᱚ ᱦᱩᱭᱩᱜ ᱠᱟᱱᱟ ᱾ᱡᱟᱦᱟᱸ ᱠᱚ ᱥᱮᱨᱮᱧ ᱠᱮᱫ ᱫᱚ ᱦᱳᱭ ᱥᱮ, ᱦᱮᱸ ᱡᱟᱦᱟᱸ ᱢᱤᱫᱴᱮᱱ ᱥᱮᱨᱮᱧ ᱠᱮᱫᱟ ᱠᱚ ᱟᱫᱚ ᱚᱱᱟ ᱥᱮᱨᱮᱧ ᱨᱮᱱᱟᱜ ᱜᱮ ᱚᱸᱰᱮ ᱫᱚ ᱵᱷᱝᱜᱤ ᱠᱚ ᱩᱫᱩᱜᱟ ᱟᱨᱠᱤ᱾ ᱡᱟᱦᱟᱸ ᱥᱮᱨᱮᱧ ᱦᱩᱭᱱᱟ ᱚᱱᱟ ᱨᱮᱱᱟᱜ ᱟᱨᱠᱤ᱾ ᱡᱟᱦᱟᱸ ᱪᱤᱛᱨᱚ ᱨᱩᱯ ᱟᱨᱠᱤ ᱦᱳᱭ ᱚᱱᱟ ᱠᱚ ᱫᱮᱠᱷᱟᱣ ᱠᱷᱟᱱ ᱟᱞᱮ ᱦᱚᱭ ᱚᱱᱟ ᱠᱚ ᱫᱮᱠᱷᱟᱣᱼᱟ᱾ᱟᱞᱮ ᱴᱚᱴᱷᱟ ᱨᱮᱫᱚ ᱱᱚᱝᱠᱟ ᱜᱮ ᱦᱟᱸᱜ ᱞᱮ ᱮᱱᱮᱡᱼᱟ ᱥᱮ ᱟᱹᱞᱤᱧ ᱦᱚᱸᱞᱤᱧ ᱮᱱᱮᱡ ᱟᱠᱟᱫᱟ᱾ ᱡᱟᱦᱟᱸ ᱠᱚ ᱥᱮᱨᱮᱧ ᱠᱮᱜᱼᱟ᱾ ᱚᱱᱟ ᱥᱮᱨᱮᱧ ᱨᱮᱱᱟᱜ ᱪᱤᱛᱨᱚ ᱜᱮ ᱦᱟᱸᱜ ᱠᱚ ᱫᱮᱠᱷᱟᱣᱟ᱾ ᱚᱸᱰᱮ ᱫᱚ ᱡᱮ ᱱᱚᱣᱟ ᱞᱮ ᱥᱮᱨᱮᱧ ᱠᱮᱜᱼᱟ ᱡᱮ ᱱᱤᱛᱚᱜ ᱫᱚ ᱱᱚᱝᱠᱟ ᱦᱩᱭᱩᱜᱼᱟ ᱟᱨᱠᱤ
ᱟᱪᱪᱷᱟ᱾ ᱟᱨ ᱢᱟᱱᱮ ᱚᱱᱟ ᱮᱱᱮᱡ ᱥᱮᱨᱮᱧ ᱵᱟᱫ ᱠᱟᱛᱮᱜ ᱡᱟᱦᱟᱸ ᱠᱟᱲᱢᱟᱴᱤ ᱥᱟᱶᱛᱮᱠᱤᱱ ᱛᱟᱦᱮᱱ ᱵᱟᱨᱭᱟ ᱠᱚᱲᱟ ᱜᱤᱫᱽᱨᱟᱹ᱾ᱩᱱᱠᱤᱱ ᱫᱚ ᱪᱤᱞᱤ ᱠᱚ ᱢᱮᱛᱟ ᱠᱤᱱᱟ ᱵᱚᱴᱷᱮ?
ᱦᱮᱸ ᱟᱫᱚ ᱦᱟᱸᱜ ᱩᱱᱟᱹᱜ ᱫᱚ ᱦᱟᱸᱜ ᱵᱟᱹᱞᱤᱧ ᱵᱟᱲᱟᱭᱟ ᱛᱚ ᱟᱹᱞᱤᱧ ᱫᱚ ᱦᱟᱸᱜ ᱵᱟᱹᱞᱤᱧ ᱩᱯᱟᱹᱥ ᱵᱟᱲᱟᱠᱟᱜᱼᱟ ᱦᱟᱜ ᱦᱳᱭ ᱥᱮ᱾ ᱟᱫᱚ ᱚᱱᱟ ᱞᱟᱹᱭ ᱛᱮ ᱦᱟᱸᱜ ᱩᱱᱠᱤᱱ ᱫᱚ ᱩᱯᱟᱹᱥ ᱠᱚᱲᱟ ᱠᱤᱱ ᱜᱮ ᱦᱟᱸᱜ ᱠᱚ ᱚᱱᱠᱟ ᱢᱮᱱᱛᱮᱜᱮ ᱦᱟᱸᱜ ᱠᱚ ᱦᱚᱦᱚᱣᱟᱠᱤᱱᱟ ᱦᱟᱸᱜ᱾ ᱩᱱᱠᱤᱱ ᱫᱚ ᱵᱟᱨᱥᱤᱧ ᱵᱟᱨᱫᱤᱱ ᱵᱟᱨ ᱧᱤᱫᱟᱹ ᱚᱱᱠᱟ ᱡᱟᱹᱱᱤᱡ ᱜᱮ ᱦᱟᱸᱜ ᱠᱤᱱ ᱛᱟᱦᱮᱱᱟ ᱦᱟᱸᱜ᱾ ᱡᱟᱦᱟᱸ ᱫᱚ ᱵᱤᱱ ᱞᱟᱹᱭ ᱠᱮᱫ ᱵᱤᱫ ᱢᱟᱦᱟ ᱦᱤᱞᱚᱜ ᱠᱷᱚᱱ ᱦᱟᱸᱜ ᱵᱤᱫ ᱢᱟᱦᱟ ᱦᱤᱞᱳᱜ ᱠᱷᱚᱱ ᱫᱚᱱ ᱢᱟᱦᱟ ᱦᱤᱞᱳᱜ ᱟᱨᱠᱤ ᱡᱟᱦᱟᱸ ᱢᱩᱪᱟᱹᱫ ᱫᱤᱱ᱾ ᱦᱳᱭ᱾ ᱮᱱ ᱦᱤᱞᱚᱜ ᱮᱱᱦᱤᱞᱳᱜ ᱫᱷᱟᱹᱵᱤᱡ ᱦᱟᱜ ᱠᱤᱱ ᱛᱟᱦᱮᱱᱟ᱾ ᱟᱫᱚ ᱩᱱᱠᱤᱱ ᱫᱚ ᱟᱞᱮ ᱴᱚᱴᱷᱟ ᱠᱚᱨᱮ ᱫᱚ ᱦᱟᱸᱜ ᱩᱯᱟᱹᱥ ᱠᱚᱲᱟ ᱢᱮᱱᱛᱮ ᱜᱮ ᱦᱟᱸᱜ ᱠᱚ ᱦᱚᱦᱚ ᱟᱹᱠᱤᱱ ᱠᱟᱱᱟ᱾ ᱩᱯᱟᱹᱥ ᱠᱚᱲᱟ ᱠᱤᱱ ᱚᱠᱟᱭ ᱱᱟ ᱠᱤᱱ ᱢᱟᱱᱮ ᱱᱚᱝᱠᱟ ᱠᱟᱛᱮ ᱠᱷᱚᱡᱽ ᱛᱚᱞᱟᱥ ᱠᱚ ᱦᱟᱛᱟᱣ ᱛᱟᱠᱤᱱᱟ ᱟᱨᱠᱤ ᱩᱱᱠᱤᱱᱟᱜ᱾
ᱟᱪᱪᱷᱟ ᱟᱪᱪᱷᱟ᱾
ᱟᱯᱮ ᱥᱮᱫ ᱫᱚ ᱪᱮᱫ ᱞᱮᱠᱟ ᱠᱚ ᱢᱮᱛᱟ ᱠᱚ ᱛᱮ᱾
ᱚᱱᱟᱜ ᱜᱮ ᱵᱟᱝᱞᱤᱧ ᱫᱤᱥᱟᱹᱭᱮᱫᱼᱟ ᱩᱯᱟᱹᱥ ᱠᱚᱲᱟ ᱫᱚ, ᱚᱱᱟ ᱫᱚ ᱩᱯᱟᱹᱥ ᱠᱚᱲᱟ ᱫᱚᱠᱚ ᱢᱮᱛᱟ ᱠᱤᱱ ᱜᱮᱭᱟ᱾ ᱠᱤᱱᱛᱩ ᱩᱱᱠᱤᱱ ᱟᱜ ᱢᱤᱫᱴᱟᱝ ᱯᱟᱨᱴᱤᱠᱩᱞᱟᱨ ᱧᱩᱛᱩᱢ ᱫᱚ ᱢᱮᱱᱟᱜ ᱟᱠᱟᱫᱼᱟ᱾
ᱦᱳᱭ᱾ ᱟᱹᱞᱤᱧ ᱦᱚᱸ ᱩᱱᱟᱹᱜ ᱴᱷᱤᱠ ᱫᱚ ᱦᱟᱜ ᱵᱟᱹᱞᱤᱧ ᱵᱟᱲᱟᱭᱟ ᱦᱟᱸᱜ᱾ ᱦᱮᱸ ᱡᱮᱦᱮᱛᱩ ᱟᱹᱞᱤᱧ ᱫᱚ ᱦᱟᱜ ᱵᱟᱝ ᱦᱟᱜ ᱞᱤᱧ ᱩᱯᱟᱹᱥ ᱵᱟᱲᱟ ᱟᱠᱟᱫᱟ ᱥᱮ᱾ ᱟᱫᱚ ᱚᱱᱟ ᱞᱮ ᱞᱮᱠᱟᱛᱮ ᱦᱟᱸᱜ ᱟᱨ ᱟᱞᱮ ᱴᱚᱴᱷᱟ ᱨᱮᱢᱟ ᱚᱱᱮ ᱞᱤᱧ ᱞᱟᱹᱭ ᱠᱮᱫ ᱚᱱᱠᱟ ᱢᱮᱱᱛᱮᱜᱮ ᱦᱟᱸᱜ ᱠᱚ ᱠᱷᱚᱡᱽ ᱛᱚᱞᱟᱥ ᱠᱤᱱᱟᱹ᱾ᱟᱫᱚ ᱚᱱᱟ ᱛᱮ ᱦᱟᱸᱜ ᱟᱹᱞᱤᱧ ᱦᱚᱸ ᱧᱩᱛᱩᱢ ᱫᱚ ᱦᱟᱸᱜ ᱵᱟᱹᱞᱤᱧ ᱫᱤᱥᱟᱹᱭᱮᱫᱼᱟ᱾
ᱟᱪᱪᱷᱟ᱾ ᱦᱳᱭ ᱛᱚ᱾
ᱦᱩᱸ ᱛᱟᱞᱦᱮ ᱤᱭᱟᱹ ᱟᱯᱮ ᱫᱚ ᱠᱟᱨᱟᱢ ᱡᱟᱦᱟᱸ ᱯᱮ ᱟᱹᱛᱩ ᱨᱮᱱ ᱜᱮᱯᱮ ᱫᱚᱞᱟ ᱥᱮ ᱟᱹᱜᱩ ᱵᱟᱲᱟ ᱠᱚᱣᱟᱯᱮ ᱟᱨᱠᱤ ᱱᱚᱝᱠᱟᱱᱟᱜ᱾
ᱢᱟᱱᱮ ᱵᱮᱥᱤᱨ ᱵᱷᱟᱜᱽ ᱠᱷᱮᱛᱨᱮ ᱫᱚ ᱟᱛᱩ ᱨᱮᱜᱮᱠᱚ ᱫᱚᱱ ᱜᱮᱭᱟ ᱢᱮᱱᱠᱷᱟᱱ ᱡᱚᱠᱷᱚᱱ ᱢᱟᱱᱮ ᱚᱝᱠᱟ ᱢᱟᱱᱮ ᱟᱛᱳ ᱦᱚᱲᱟᱜ ᱢᱟᱱᱮ ᱚᱱᱟ ᱫᱚ ᱟᱛᱳ ᱦᱚᱲ ᱚᱯᱚᱨ ᱰᱤᱯᱮᱱᱰᱟᱭ ᱩᱱᱠᱩ ᱡᱩᱫᱤ ᱠᱚ ᱞᱟᱹᱭᱟ ᱡᱮ ᱵᱟᱦᱨᱮ ᱠᱷᱚᱱ ᱟᱹᱜᱩ ᱠᱟᱛᱮᱜ ᱟᱠᱷᱲᱟ ᱵᱚᱱ ᱥᱚᱵᱷᱟᱭᱟ ᱛᱚ ᱩᱱᱫᱚ ᱵᱟᱦᱨᱮ ᱠᱷᱚᱱ ᱠᱚ ᱟᱹᱜᱩ ᱠᱚᱜᱮᱭᱟ᱾
ᱦᱳᱭ ᱚᱱᱟ ᱢᱟ ᱢᱟᱱᱮ ᱫᱤᱥᱚᱢ ᱦᱚᱲ ᱠᱚᱦᱚᱸ ᱠᱚ ᱧᱮᱞ ᱥᱟᱸᱜᱮᱩᱟ ᱟᱹᱰᱤ ᱮᱸ ᱱᱟᱯᱟᱭ ᱠᱚ ᱟᱴᱠᱟᱨᱟ ᱦᱮᱸ ᱥᱮ ᱵᱟᱝ᱾ ᱢᱟᱱᱮ ᱡᱩᱫᱤ ᱵᱟᱨᱦᱮ ᱠᱷᱚᱱ ᱟᱨᱦᱚᱸ ᱮᱴᱟᱜ ᱟᱹᱛᱩ ᱠᱷᱚᱱ ᱠᱚ ᱦᱤᱡᱩᱜᱼᱟ ᱦᱟᱸᱜ ᱫᱤᱥᱚᱢ ᱠᱷᱚᱱ ᱡᱩᱫᱤ ᱠᱚ ᱦᱤᱡᱩᱜ-ᱟ ᱦᱟᱸᱜ᱾ ᱟᱞᱮ ᱴᱚᱴᱷᱟ ᱥᱮ ᱟᱞᱮ ᱴᱚᱞᱟ ᱨᱮᱫᱚ ᱦᱟᱸᱜ ᱚᱝᱠᱟᱱᱟᱜ ᱫᱚ ᱵᱟᱞᱤᱧ ᱧᱮᱞ ᱠᱟᱫᱟ ᱡᱮ ᱵᱟᱨᱦᱮ ᱨᱮᱱ ᱡᱮ ᱟᱫᱚ ᱟᱞᱮ ᱜᱮ ᱦᱟᱸᱜ ᱢᱟᱱᱮ ᱥᱮᱛᱟᱜ ᱠᱷᱚᱱ ᱡᱩᱫᱤ ᱦᱟᱸᱜ ᱞᱮ ᱫᱚᱱᱟ ᱢᱟᱱᱮ ᱟᱞᱮᱭᱟᱜ ᱜᱮ ᱧᱤᱫᱟᱹ ᱛᱮ ᱵᱟᱝᱞᱮ ᱯᱩᱨᱟᱹᱣ ᱫᱟᱲᱮᱭᱟᱜ ᱢᱮ ᱱᱩᱱᱟᱹᱜ
ᱟᱪᱪᱷᱟ
ᱠᱟᱱᱟ ᱟᱨ ᱫᱤᱥᱚᱢ ᱢᱚᱛᱚ ᱦᱟᱸᱜ ᱞᱮ ᱫᱟᱬᱟᱱ ᱠᱟᱱ ᱜᱮᱭᱟ ᱟᱞᱮ ᱢᱟ ᱦᱟᱸᱜ ᱦᱳᱭᱥᱮ ᱢᱟᱱᱮ ᱫᱤᱥᱚᱢ ᱫᱚ ᱚᱱᱟ ᱫᱚ ᱟᱛᱩ ᱨᱮᱱ ᱟᱭᱳ ᱛᱟᱠᱚ ᱱᱩᱠᱩ ᱟᱭᱳ ᱛᱟᱠᱚ ᱩᱫᱩᱜ ᱫᱚᱱ ᱩᱫᱩᱜ ᱦᱚᱸ ᱩᱝᱠᱩ ᱦᱚᱸ ᱟᱨ ᱨᱤᱭᱟᱭᱥᱮᱞ ᱢᱟᱠᱚ ᱧᱮᱞᱮᱫ ᱞᱮᱜᱮ ᱦᱟᱸᱜ ᱠᱚ ᱫᱚᱱᱫᱟ, ᱠᱤᱱᱛᱩ ᱡᱟᱦᱟᱸ ᱫᱚ ᱥᱟᱡᱽ ᱥᱟᱯᱲᱟᱣ ᱠᱟᱛᱮᱫ ᱮᱱᱮᱡ ᱚᱱᱟ ᱛᱚ ᱦᱟᱸᱜ ᱟᱨ ᱩᱝᱠᱩ ᱫᱚ ᱵᱟᱝ ᱧᱮᱞ ᱧᱟᱢᱮᱜᱼᱟ ᱥᱮ, ᱩᱝᱠᱩ ᱫᱚ ᱦᱟᱸᱜ ᱥᱮᱨᱢᱟ ᱨᱮ ᱦᱟᱸᱜ ᱢᱤᱫ ᱫᱷᱟᱣ ᱜᱮ ᱦᱟᱸᱜ ᱠᱚ ᱧᱮᱞ ᱧᱟᱢᱮᱜᱼᱟ